ᱚᱸ ᱦᱮᱞᱳ, ᱦᱮᱸ ᱡᱚᱦᱟᱨ ᱜᱮ ᱜᱚᱢᱠᱮ ᱦᱮᱸ ᱟᱸᱡᱚᱢ ᱫᱟᱵᱮᱱ
ᱦᱮᱸ ᱟᱸᱡᱚᱢᱚᱜ ᱠᱟᱱᱟ ᱛᱚ ᱵᱮᱥ ᱵᱟᱲᱟ ᱜᱮ?
ᱦᱮᱸ ᱵᱮᱥ ᱵᱟᱲᱟ ᱜᱮ, ᱟᱨ ᱟᱵᱮᱱ ᱜᱮ ᱪᱮᱫ ᱞᱮᱠᱟ?
ᱦᱮᱸ ᱟᱹᱞᱤᱧ ᱦᱚᱸ ᱵᱮᱥ ᱵᱟᱲᱟ ᱜᱮ᱾
ᱚ ᱟᱨ ᱫᱤᱭᱮ ᱡᱚᱢ ᱵᱟᱲᱟ ᱠᱮᱫᱟ ᱵᱮᱱ ᱥᱮ ᱵᱟᱝ ᱛᱟᱦᱞᱮ?
ᱟᱹᱣᱨᱤ ᱟᱹᱣᱨᱤ ᱡᱚᱢ ᱵᱟᱲᱟ ᱫᱚ ᱟᱹᱣᱨᱤ ᱦᱩᱭᱩᱜᱼᱟ᱾ ᱟᱵᱮᱱ ᱵᱮᱱ ᱡᱚᱢ ᱵᱟᱲᱟ ᱠᱮᱜ-ᱟ?
ᱦᱮᱸ ᱦᱚᱜᱼᱚᱭ ᱠᱟᱹᱡ ᱢᱟᱲᱟᱝ ᱞᱟᱦᱟ ᱜᱮᱞᱤᱧ ᱡᱚᱢ ᱠᱮᱜᱼᱟ ᱟᱹᱞᱤᱧ ᱦᱚᱸ᱾
ᱦᱳᱭ ᱨᱚᱲ ᱫᱚ ᱥᱟᱯᱟᱜ ᱜᱮ ᱦᱤᱡᱩᱜ ᱠᱟᱱᱟ ᱥᱮ
ᱦᱮᱸ ᱥᱟᱯᱷᱟ ᱜᱮᱭᱟ ᱟᱵᱮᱱ ᱪᱮᱫ ᱞᱮᱠᱟ ᱵᱮᱱ ᱵᱩᱡᱷᱟᱹᱣ ᱟᱸᱡᱚᱢᱫᱟ?
ᱦᱮᱸ ᱦᱮᱸ ᱟᱵᱮᱱ ᱦᱚᱸ ᱟᱵᱮᱱᱟᱜ ᱦᱚᱸ ᱨᱚᱲ ᱥᱟᱯᱷᱟ ᱜᱮ ᱦᱤᱡᱩᱜ ᱠᱟᱱᱟ᱾
ᱟᱹᱞᱤᱧ ᱦᱚᱸ ᱥᱟᱯᱷᱟ ᱜᱮᱞᱤᱧ ᱵᱩᱡᱷᱟᱹᱣ ᱫᱟ
ᱦᱳᱭ ᱦ ᱫᱚᱢᱮ ᱟᱥᱛᱮ ᱛᱚ ᱵᱟᱝ ᱦᱤᱡᱩᱜ ᱠᱟᱱᱟ ᱨᱚᱲ?
ᱵᱟᱝ ᱵᱟᱝ ᱟᱥᱛᱮ ᱫᱚ ᱵᱟᱝ ᱴᱷᱤᱠ ᱜᱮ ᱦᱤᱡᱩᱜ ᱠᱟᱱᱟ᱾
ᱛᱚᱵᱮ ᱞᱟᱹᱭ ᱵᱮᱱ
ᱟᱫᱚ ᱫᱤᱭᱮᱯᱚᱨ ᱛᱟᱦᱚᱞᱮ ᱪᱮᱫ ᱞᱮᱠᱟ ᱫᱟᱜ ᱡᱟᱹᱲᱤ ᱠᱚ ᱟᱯᱮ ᱥᱮᱫ ᱫᱚ ᱪᱮᱫ ᱞᱮᱠᱟ ᱛᱮᱦᱣᱧ ᱪᱮᱫ ᱞᱮᱠᱟ ᱫᱟᱜ ᱡᱟᱹᱲᱤ ᱥᱮ ᱡᱟᱹᱲᱤ ᱞᱮᱫᱟᱭ ᱥᱮ ᱵᱟᱝ
ᱵᱟ ᱫᱟᱜ ᱡᱟᱹᱲᱤ ᱫᱚ ᱛᱤᱦᱮᱧ ᱫᱚ ᱵᱟᱭ ᱫᱟᱜ ᱡᱟᱹᱲᱤ ᱠᱟᱫᱟ ᱟᱫᱚ ᱵᱟᱨ ᱫᱤᱱ ᱯᱮ ᱫᱤᱱ ᱫᱚ ᱦᱚᱞᱟ ᱵᱟᱭ ᱫᱟᱜ ᱠᱟᱫᱟ ᱛᱤᱦᱤᱧ ᱦᱚᱸ ᱵᱟᱭ ᱫᱟᱜ ᱠᱟᱫᱟ᱾ ᱵᱟᱨᱯᱮ ᱫᱤᱱ ᱫᱚ ᱫᱟᱜ ᱵᱟᱲᱟ ᱫᱚ ᱫᱟᱜ ᱵᱟᱲᱟ ᱠᱮᱫ ᱜᱮᱭᱟᱭ ᱛᱟᱨᱯᱚᱨ ᱠᱷᱚᱡ ᱵᱟᱨ ᱫᱤᱱ ᱵᱟᱭ ᱫᱟᱜ ᱟᱠᱟᱫᱟ᱾
ᱟᱪᱪᱷᱟ ᱟᱞᱮᱥᱮᱱ ᱦᱚᱜᱚᱭ ᱦᱚᱞᱟ ᱢᱟᱫᱷᱮᱨ ᱵᱟᱭ ᱫᱟᱜ ᱠᱟᱛᱟᱦᱮᱱᱟ ᱛᱤᱦᱧ ᱜᱮ ᱠᱟᱹᱴᱤᱡ ᱡᱟᱹᱲᱤ ᱵᱟᱲᱟ ᱠᱮᱫᱟᱭ ᱟᱫᱚ ᱛᱦᱤᱧ ᱜᱮ ᱦᱟᱸᱜ ᱮᱠ ᱴᱩᱠᱩ ᱴᱷᱤᱠ ᱧᱚᱜ ᱵᱩᱡᱩᱜ ᱠᱟᱱᱟ ᱵᱟᱠᱷᱟᱱ ᱦᱚᱞᱟ ᱢᱟᱫᱷᱮᱨ ᱢᱟ ᱟᱹᱰᱤ ᱜᱮ ᱜᱚᱨᱚᱢ ᱠᱟᱱ ᱛᱟᱦᱮᱫ ᱟᱫᱚ ᱛᱤᱦᱤᱧ ᱡᱟᱜᱮ ᱡᱟᱹᱲᱤ ᱠᱮᱫ ᱠᱷᱟᱹᱛᱤᱨ ᱛᱮ ᱴᱩᱠᱩ ᱴᱷᱟᱱᱰᱟ ᱴᱷᱟᱱᱰᱟ ᱟᱵᱚᱦᱚᱣᱟ ᱴᱷᱤᱠ ᱵᱩᱡᱩᱜ ᱠᱟᱱᱟ᱾
ᱦᱳᱭ
ᱦᱮ ᱫᱤᱭᱮ ᱯᱚᱨ ᱛᱟᱞᱦᱮ ᱵᱟᱹᱫ ᱠᱟᱹᱢᱤ ᱠᱚ ᱛᱤᱱᱟᱹᱜ ᱜᱟᱱ ᱵᱮᱱ ᱞᱟᱦᱟ ᱠᱮᱫᱟ ᱥᱮ ᱪᱮᱫᱠᱟ ᱠᱮᱫᱟ ᱵᱮᱱ?
ᱵᱟ ᱵᱟᱹᱫ ᱠᱟᱹᱢᱤ ᱠᱚᱫᱚ ᱵᱟᱝ ᱮᱦᱚᱵ ᱠᱟᱱᱟ ᱚᱜᱚᱭ ᱫᱟᱜ ᱵᱟᱝ ᱦᱚᱛᱮᱡ ᱛᱮ ᱱᱚᱛᱮ ᱫᱚ ᱫᱟᱜ ᱵᱟᱝ ᱪᱷᱟᱲᱟ ᱛᱚ ᱵᱟᱹᱛ ᱠᱟᱹᱢᱤ ᱥᱮᱜ ᱦᱚᱸ ᱮᱦᱚᱵ ᱵᱟᱝ ᱮᱦᱚᱵ ᱜᱟᱱᱚᱜ ᱠᱟᱱᱟ᱾
ᱦᱮᱸ
ᱦᱩᱸ
ᱦᱮᱸ ᱟᱨ ᱵᱟᱹᱫᱽ ᱠᱟᱹᱢᱤ ᱫᱚ ᱢᱤᱫ ᱴᱮᱱ ᱵᱟᱭ ᱫᱟᱜ ᱞᱮᱠᱷᱟᱱ ᱛᱚ ᱵᱟᱵᱚᱱ ᱠᱟᱹᱢᱤ ᱫᱟᱲᱮᱭᱟᱜᱼᱟ ᱦᱮᱸ ᱥᱮ ᱵᱟᱝ᱾
ᱦᱩᱸ
ᱢᱟᱱᱮ ᱫᱟᱜ ᱜᱮ ᱟᱥᱚᱞ ᱠᱟᱛᱷᱟ ᱫᱟᱜ ᱵᱟᱝᱠᱷᱟᱱ ᱫᱚ ᱵᱟᱝ ᱦᱩᱭᱩᱜᱼᱟ ᱡᱟᱦᱟᱱ ᱡᱤᱱᱤᱥ᱾ ᱚᱱᱠᱟᱜᱮ ᱵᱟᱠᱷᱟᱱ ᱛᱚ ᱪᱟᱥ ᱫᱚ ᱵᱟᱵᱮᱱ ᱞᱟᱦᱟ ᱫᱟᱲᱮᱜᱼᱟ ᱦᱮᱸ ᱥᱮ ᱵᱟᱝ?
ᱦᱳᱭ ᱦᱳᱭ ᱦᱳᱭ
ᱟᱫᱚ
ᱟᱫᱚ ᱛᱟᱞᱦᱮ ᱤᱭᱟᱹ ᱚᱱᱛᱮ ᱪᱮᱫ ᱞᱮᱠᱟ ᱢᱟᱱᱮ ᱰᱟᱠᱛᱟᱨ ᱠᱩ ᱟᱵᱚᱨᱮᱱ ᱢᱟᱱᱮ ᱟᱵᱚ ᱦᱚᱲ ᱰᱟᱠᱛᱟᱨ ᱠᱚ ᱢᱮᱱᱟᱜ ᱠᱚᱣᱟ ᱚᱱᱛᱮ ᱥᱮ ᱵᱟᱹᱪᱩᱜ ᱠᱚᱣᱟ?
ᱦᱚᱲ ᱰᱟᱠᱛᱟᱨ ᱫᱚ ᱦᱮᱸ ᱢᱮᱱᱟᱜ ᱫᱚ ᱢᱮᱱᱟᱜ ᱠᱚᱣᱟ ᱟᱫᱚᱢ ᱩᱱᱟᱹᱜ ᱱᱚᱝᱠᱟ ᱫᱚ ᱟᱛᱳ ᱠᱚᱨᱮ ᱫᱚ ᱮᱠᱷᱚᱱ ᱫᱚ ᱦᱟᱸᱜ ᱵᱟᱠᱚ ᱛᱟᱦᱮᱸ ᱵᱟᱲᱟᱜᱼᱟ ᱢᱟᱱᱮ ᱵᱟᱨᱦᱮ ᱥᱮᱫ ᱨᱮᱜᱮ ᱠᱚ ᱛᱟᱦᱮᱸ ᱵᱟᱲᱟᱜ ᱠᱟᱱᱟ ᱥᱮ᱾
ᱦᱳᱭ
ᱦᱮᱸ ᱟᱫᱚ ᱦᱟᱸᱜ ᱢᱤᱫᱴᱮᱱ ᱱᱚᱝᱠᱟ ᱯᱟᱥᱮ ᱫᱷᱟᱨᱮ ᱯᱟᱥᱮ ᱨᱮᱜᱮ ᱢᱤᱫᱴᱮᱱ ᱦᱟᱸᱜ ᱱᱚᱝᱠᱟ ᱪᱤᱱᱛᱟᱹ ᱵᱷᱟᱵᱱᱟ ᱠᱟᱱᱟ ᱡᱮ ᱤᱧ ᱢᱟ ᱵᱟᱨᱮ ᱥᱮᱫ ᱨᱤᱧ ᱛᱟᱦᱮᱱ ᱠᱟᱱ᱾
ᱚᱻ
ᱟᱫᱚ ᱚᱱᱟ ᱪᱤᱱᱛᱟᱹ ᱵᱷᱟᱵᱱᱟ ᱠᱟᱛᱮᱫ ᱢᱤᱫᱴᱮᱱ ᱦᱟᱸᱜ ᱱᱚᱝᱠᱟ ᱟᱹᱛᱩ ᱫᱤᱥᱚᱢ ᱨᱮᱜᱮ ᱢᱤᱫᱴᱟᱱ ᱞᱟᱹᱴᱩ ᱱᱟᱜ ᱪᱮᱢᱵᱟᱨᱮ ᱵᱮᱱᱟᱣ ᱮᱫᱟ ᱦᱮᱸ ᱥᱮ᱾
ᱦᱳᱭ
ᱦᱮᱸ ᱟᱫᱚ ᱦᱟᱸᱜ ᱟᱭᱟᱜ ᱢᱤᱥᱚᱱ ᱥᱮ ᱟᱭᱟᱜ ᱴᱟᱨᱜᱮᱴ ᱮᱥᱴᱟᱴ ᱠᱟᱫᱟ ᱟᱹᱰᱤ ᱛᱮᱫ ᱜᱮ ᱦᱟᱸᱜ ᱟᱫᱚ ᱩᱱᱤ ᱰᱟᱠᱛᱟᱨ ᱦᱟᱸᱜ ᱱᱚᱸᱰᱮ ᱢᱤᱫᱴᱮᱱ ᱮᱠᱷᱚᱱ ᱫᱚ ᱵᱚᱨᱛᱚᱢᱟᱱ ᱨᱮ ᱯᱷᱨᱤ ᱛᱮ ᱥᱮ ᱟᱭᱟᱜ ᱢᱟᱱᱮ ᱥᱟᱱᱛᱟᱲ ᱦᱚᱯᱚᱱ ᱯᱷᱨᱤ ᱛᱮ ᱥᱮ ᱱᱚᱝᱠᱟ ᱜᱮ ᱟᱡ ᱮ ᱧᱮᱞᱮᱫ ᱠᱚᱣᱟ ᱟᱨᱠᱤ᱾
ᱚ
ᱦᱮᱸ
ᱛᱚ ᱟᱞᱮᱥᱮᱫ ᱦᱚᱸ ᱱᱮᱛᱟᱨ ᱵᱷᱟᱜᱤ ᱚᱞᱚᱜ ᱯᱟᱲᱦᱟᱜ ᱫᱤᱠ ᱫᱤᱭᱮ ᱦᱚᱸᱠᱚ ᱞᱟᱦᱟᱜ ᱠᱟᱱ ᱜᱮᱭᱟ ᱦᱮᱸ᱾ ᱟᱫᱚ ᱱᱚᱜ-ᱚᱭ ᱡᱚᱠᱷᱚᱱ ᱠᱷᱚᱡ ᱚᱞ ᱪᱤᱠᱤ ᱠᱤ ᱮᱦᱚᱵ ᱟᱠᱟᱱᱟ ᱛᱚ ᱚᱞᱚᱜ ᱯᱟᱲᱦᱟᱜ ᱥᱮᱫ ᱟᱹᱰᱤ ᱠᱚ ᱢᱚᱱᱚᱡᱳᱜᱟᱜ ᱠᱟᱱᱟ᱾ ᱢᱟᱱᱮ ᱵᱷᱟᱹᱜᱤ ᱠᱚ ᱯᱟᱲᱦᱟᱜ ᱠᱟᱱᱟ ᱯᱷᱤᱨ ᱟᱨ ᱟᱵᱚ ᱦᱚᱲ ᱰᱟᱠ ᱰᱟᱠᱛᱟᱨ ᱦᱚᱸ ᱱᱚᱛᱮ ᱫᱚ ᱟᱹᱰᱤ ᱜᱟᱱ ᱠᱚ ᱢᱮᱱᱟᱜ ᱠᱚᱣᱟ ᱠᱚᱢ ᱥᱮ ᱠᱚᱢ ᱟᱞᱮ ᱱᱤᱭᱟᱹ ᱮᱨᱤᱭᱟ ᱨᱮᱜᱤ ᱠᱚᱢ ᱥᱮ ᱠᱚᱢ ᱢᱮᱱᱟᱜ ᱠᱚᱣᱟ ᱫᱚᱥ ᱵᱟᱨᱚᱴᱤ᱾ ᱢᱟᱱᱮ ᱥᱟᱺᱜᱤᱧ ᱥᱟᱺᱜᱤᱧ ᱧᱚᱜ ᱨᱮ ᱩᱱᱟᱹᱜ ᱥᱩᱨ ᱥᱩᱨ ᱦᱚᱸ ᱵᱟᱝ ᱫᱚᱥ ᱵᱟᱨᱚᱡᱚᱱ ᱢᱮᱱᱟᱜ ᱠᱚᱣᱟ ᱛᱚ ᱟᱫᱚ ᱡᱟᱦᱟᱸᱭ ᱰᱟᱠ ᱰᱟᱠᱛᱟᱨ ᱱᱤᱭᱟᱹ ᱯᱟᱲᱦᱟᱣ ᱠᱷᱚᱱ ᱫᱚ ᱰᱟᱠᱛᱟᱨ ᱪᱮᱢᱵᱟᱨ ᱠᱷᱩᱞᱟᱹᱣ ᱠᱟᱫᱟᱭ᱾ ᱟᱨ ᱵᱟᱫ ᱵᱟᱹᱠᱤ ᱢᱮᱱᱟᱜ ᱠᱚᱣᱟ ᱯᱮ ᱦᱚᱲ ᱯᱩᱱ ᱦᱚᱲ ᱜᱟᱱ᱾ ᱩᱱᱠᱩ ᱫᱚ ᱨᱟᱱ ᱫᱚᱠᱟᱱ ᱠᱚᱠᱚ ᱠᱷᱩᱞᱟᱹᱣ ᱠᱟᱫᱟ ᱠᱚ ᱡᱷᱤᱡ ᱠᱟᱫᱟ ᱠᱚ᱾ ᱛᱚ ᱟᱹᱰᱤ ᱵᱮᱥ ᱜᱮ ᱵᱩᱡᱷᱩᱜ ᱠᱟᱱᱟ ᱡᱮ ᱟᱵᱚ ᱦᱚᱲ ᱢᱟᱱᱮ ᱩᱱᱟᱹᱜ ᱠᱚ ᱞᱟᱦᱟᱜ ᱠᱟᱱ ᱛᱟᱵᱚᱱᱟᱠᱩ᱾ ᱟᱨ ᱞᱟᱦᱟ ᱦᱚᱸ ᱡᱟᱹᱨᱩᱨᱤ ᱠᱟᱱᱟ ᱦᱳᱭ ᱥᱮ᱾
ᱦᱮᱸ ᱡᱮ ᱛᱤᱱᱟᱹᱜ ᱫᱤᱱ ᱜᱮ ᱛᱟᱭᱚᱢ ᱨᱮᱵᱚᱱ ᱦᱚᱲᱟᱜ ᱛᱟᱭᱚᱢ ᱨᱮᱵᱚᱱ ᱛᱟᱦᱮᱱᱟ ᱦᱮᱸ ᱥᱮ ᱵᱟᱝ᱾
ᱦᱳᱭ ᱚᱱᱟᱛᱮ ᱟᱹᱰᱤ ᱵᱮᱥ ᱜᱮ ᱵᱩᱡᱷᱟᱹᱜ ᱠᱟᱱᱟ ᱟᱨ ᱛᱟᱯᱚᱨ ᱱᱚᱜᱚᱭ ᱮᱯ ᱢᱟᱫᱽᱫᱷᱚᱢ ᱛᱮᱦᱚᱸ ᱨᱚᱲ ᱦᱚᱸ ᱦᱩᱭᱩᱜ ᱠᱟᱱᱟ᱾ ᱢᱟᱱᱮ ᱠᱤᱪᱷᱩ ᱠᱤᱪᱷᱩ ᱦᱚᱲ ᱠᱚ ᱞᱟᱹᱭᱫᱟ ᱡᱮ ᱚᱱᱛᱮ ᱦᱚᱸ ᱢᱟᱱᱮ ᱱᱚᱜᱚᱭ ᱛᱚ ᱠᱤᱪᱷᱩ ᱦᱚᱲ ᱥᱟᱛᱮᱜ ᱞᱤᱧ ᱨᱚᱲ ᱠᱮᱫᱟ ᱛᱚ᱾
ᱦᱮᱸ ᱦᱳᱭ
ᱫᱚ ᱩᱱᱠᱩ ᱦᱚᱸᱠᱚ ᱢᱮᱱ ᱫᱟᱠᱚ ᱡᱮ ᱦᱮᱸ ᱚᱱᱛᱮ ᱦᱚᱸ ᱰᱟᱠᱛᱟᱨ ᱦᱩᱭ ᱠᱟᱱᱟ ᱟᱵᱩ ᱦᱚᱲ ᱠᱩ ᱟᱨ ᱨᱟᱱ ᱫᱚᱠᱟᱱ ᱠᱚᱦᱚᱸ ᱢᱮᱱᱟᱜ ᱜᱮᱭᱟ ᱛᱚ ᱟᱹᱰᱤ ᱵᱮᱥ ᱜᱮ ᱢᱚᱸᱡᱽ ᱜᱮ ᱵᱩᱡᱷᱟᱹᱜ ᱠᱟᱱᱟ ᱡᱮ, ᱮᱸᱻ ᱢᱟᱱᱮ ᱟᱵᱚ ᱥᱟᱱᱛᱟᱞ ᱥᱚᱢᱟᱡᱽ ᱥᱮ ᱟᱵᱚ ᱦᱚᱲ, ᱤᱱᱟᱹᱜ ᱴᱟᱠᱚ ᱞᱟᱦᱟᱜ ᱠᱟᱱᱟ ᱚᱱᱟᱜᱮ ᱟᱹᱰᱤ ᱵᱮᱥ ᱜᱮ ᱵᱩᱡᱷᱟᱹᱜ ᱠᱟᱱᱟ, ᱛᱚ ᱚᱱᱛᱮ ᱚᱞᱚᱜ ᱯᱟᱲᱦᱟᱜ ᱫᱤᱠ ᱫᱤᱭᱮ ᱪᱮᱫ ᱞᱮᱠᱟ ᱵᱮᱱ ᱵᱩᱡᱮᱫ ᱠᱚᱣᱟ?
ᱦᱮᱸ ᱚᱞᱚᱜ ᱯᱟᱲᱦᱟᱜ ᱫᱤᱠ ᱫᱤᱭᱮ ᱟᱹᱰᱤ ᱛᱮᱫ ᱜᱮ ᱢᱟᱱᱮ ᱮᱠᱷᱚᱱ ᱫᱚ ᱟᱹᱞᱤᱧ ᱫᱚ ᱱᱚᱛᱮ ᱫᱚ ᱴᱷᱤᱠ ᱜᱮᱞᱤᱧ ᱵᱩᱡᱷᱟᱹᱣᱮᱫ ᱠᱚᱣᱟ ᱥᱮ ᱟᱹᱰᱤ ᱡᱳᱨ ᱜᱮᱠᱚ ᱯᱟᱲᱦᱟᱜ ᱠᱟᱱᱟ ᱾ ᱡᱮ ᱦᱚᱸᱜᱼᱚᱭ ᱡᱮ ᱟᱨᱚ ᱡᱮᱢᱚᱱ ᱪᱤᱠᱤ ᱞᱟᱹᱭ ᱛᱮᱜᱮ ᱱᱤᱛᱚᱜ ᱟᱨᱚ ᱡᱳᱨ ᱠᱚ ᱮᱢ ᱠᱟᱫᱟ ᱦᱮᱸᱥᱮ, ᱪᱤᱠᱤ ᱞᱟᱹᱭ ᱛᱮᱜᱮ ᱟᱹᱰᱤ ᱡᱳᱨ ᱠᱚ ᱮᱢ ᱠᱟᱫᱟ ᱥᱮ ᱪᱤᱠᱤ ᱛᱮᱜᱮ ᱟᱹᱰᱤ ᱠᱚ ᱯᱟᱲᱦᱟᱜ ᱠᱟᱱᱟ ᱟᱹᱰᱤ ᱜᱟᱱ ᱜᱤᱫᱽᱨᱟᱹ ᱠᱚ ᱯᱟᱲᱦᱟᱜ ᱠᱟᱱᱟ ᱾ ᱛᱤᱦᱤᱧ ᱜᱟᱯᱟ ᱵᱮᱱ ᱡᱩᱫᱤ ᱵᱮᱱ ᱧᱮᱞᱟ ᱟᱵᱮᱱ ᱵᱮᱥᱤᱨ ᱵᱷᱟᱜᱽ ᱤᱥᱠᱩᱞ ᱨᱮᱜᱮ ᱢᱟᱱᱮ ᱡᱟᱦᱟᱱᱟᱜ ᱜᱮ ᱡᱟᱦᱟᱱ ᱤᱭᱟᱹᱜᱮ ᱪᱤᱠᱤ ᱛᱮᱜᱮ ᱡᱮᱢᱚᱱ ᱟᱭᱤᱪ ᱮᱥ ᱠᱚᱠᱚ ᱮᱢ ᱜᱚᱫᱟ ᱡᱮᱢᱚᱱ ᱠᱚᱞᱮᱡᱽ ᱨᱮᱠᱚ ᱵᱷᱚᱨᱛᱤᱜ ᱠᱟᱱᱟ ᱥᱟᱱᱛᱟᱲ ᱦᱚᱯᱚᱱ ᱛᱮᱫᱚ ᱢᱟᱱᱮ ᱥᱮᱵᱷᱮᱱᱴᱤ ᱯᱟᱨᱥᱮᱱ ᱪᱤᱠᱤ ᱛᱮᱠᱚ ᱯᱟᱲᱟᱜ ᱠᱟᱱᱟ ᱾
ᱦᱩᱸ
ᱦᱮᱸ ᱥᱮ ᱟᱨ ᱫᱤᱭᱮᱯᱚᱨ ᱯᱟᱲᱦᱟᱣ ᱫᱤᱠ ᱫᱤᱭᱮ ᱮᱠᱷᱚᱱ ᱫᱚ ᱟᱹᱰᱤ ᱜᱮ ᱰᱮᱵᱷᱞᱚᱯ ᱪᱟᱞᱟᱜ ᱠᱟᱱᱟ, ᱠᱤᱱᱛᱩ ᱦᱟᱸᱜ ᱢᱟᱱᱮ ᱱᱚᱸᱰᱮ ᱡᱟᱦᱟᱸᱭ ᱰᱟᱠᱛᱟᱨ ᱵᱮᱱ ᱞᱟᱹᱭ ᱮᱫ ᱢᱟᱱᱮ ᱟᱞᱮ ᱴᱷᱮᱱ ᱡᱟᱦᱟᱸᱭ ᱰᱟᱠᱛᱟᱨ ᱠᱚ ᱢᱮᱱᱟᱜ ᱠᱚᱣᱟ ᱦᱮᱸ ᱥᱮ ᱩᱱᱠᱩᱣᱟᱜ ᱡᱩᱫᱤ ᱵᱮᱱ ᱧᱮᱞᱟ ᱩᱱᱠᱩᱣᱟᱜ ᱯᱚᱨᱤᱵᱟᱨ ᱨᱮᱫᱚ ᱡᱟᱹᱱᱤᱡ ᱯᱮᱭᱟ ᱟᱠᱚᱜᱮ ᱯᱮᱭᱟ ᱰᱟᱠᱛᱟᱨ ᱢᱮᱱᱟᱜ ᱠᱚᱣᱟ,
ᱦᱩᱸ
ᱩᱱᱠᱩᱣᱟᱜ ᱢᱟᱱᱮ ᱢᱤᱫᱴᱮᱱ ᱚᱲᱟᱜ ᱨᱮᱜᱮ ᱟᱨ ᱟᱠᱚᱨᱮᱱ ᱜᱮ ᱮᱢᱮᱞᱮ ᱛᱟᱦᱮᱸ ᱠᱟᱱᱟ ᱢᱟᱱᱮ ᱥᱮ ᱞᱟᱦᱟᱱᱚᱜ ᱜᱮ ᱮᱢᱞᱮ ᱛᱟᱦᱮᱸ ᱠᱟᱱᱟ ᱦᱮᱸᱥᱮ ᱾
ᱦᱩᱸ
ᱢᱟᱱᱮ ᱩᱱᱠᱩ ᱢᱟᱱᱮ ᱵᱷᱟᱹᱞᱮ ᱜᱮ ᱯᱚᱨᱤᱥᱮᱵᱟ ᱠᱚ ᱮᱢᱟ ᱠᱚᱣᱟ ᱢᱮᱱ ᱥᱟᱱᱛᱟᱲ ᱥᱚᱢᱟᱡᱽ ᱨᱮ ᱡᱟᱦᱟᱸᱭ ᱯᱟᱲᱦᱟᱣ ᱫᱤᱠ ᱫᱤᱭᱮ ᱠᱤᱢᱵᱟ ᱱᱚᱝᱠᱟ ᱱᱟᱜ ᱤᱭᱟᱹ ᱞᱟᱹᱭᱛᱮ ᱢᱟᱱᱮ ᱡᱟᱦᱟᱸᱭ ᱠᱚ ᱨᱮᱸᱜᱮᱡ ᱱᱟᱪ ᱱᱟᱪᱟᱨ ᱜᱮᱭᱟ ᱡᱟᱦᱟᱸᱭ ᱦᱳᱭᱛᱳ ᱯᱟᱲᱦᱟᱜ ᱨᱮᱱᱟᱜ ᱤᱭᱟᱹ ᱢᱮᱱᱟᱜ ᱛᱟᱠᱚᱣᱟ ᱤᱪᱪᱷᱟᱹ ᱢᱮᱱᱟᱜ ᱛᱟᱠᱚᱣᱟ ᱥᱮ ᱱᱚᱝᱠᱟ ᱤᱭᱟᱹ ᱢᱮᱱᱟᱜ ᱛᱟᱠᱚᱣᱟ ᱮᱜ ᱱᱩᱠᱩ ᱟᱹᱰᱤ ᱜᱮ ᱥᱚᱦᱚᱡᱳᱜᱤᱛᱟ ᱠᱚ ᱮᱢᱟ ᱠᱚᱣᱟ ᱥᱮ ᱪᱮᱫ ᱚᱱᱠᱟ ᱠᱚᱣᱟ ᱠᱚ ᱦᱳᱭ ᱥᱮ ᱾ ᱟᱨ ᱱᱚᱛᱮ ᱯᱟᱲᱦᱟᱣ ᱫᱤᱭᱮ ᱫᱤᱠ ᱦᱚᱸ ᱵᱷᱟᱜᱮ ᱜᱮ ᱪᱟᱞᱟᱜ ᱠᱟᱱᱟ ᱟᱫᱚ
ᱦᱳᱭ
ᱢᱤᱫ ᱢᱤᱫᱴᱮᱱ ᱵᱟᱨᱭᱟ ᱡᱟᱭᱜᱟ ᱠᱚᱨᱮ ᱢᱤᱫᱴᱮᱱ ᱵᱟᱨᱭᱟ ᱮᱞᱟᱠᱟᱨᱮ ᱧᱮᱞᱚᱜ ᱠᱟᱱᱟ ᱥᱮ ᱵᱩᱡᱷᱟᱹᱣ ᱫᱟᱲᱮᱭᱟᱜ ᱠᱟᱱᱟᱞᱤᱧ ᱟᱹᱞᱤᱧ ᱡᱟ ᱡᱮ ᱠᱤᱪᱷᱩ ᱠᱤᱪᱷᱩ ᱡᱟᱭᱜᱟ ᱨᱮᱫᱚ ᱢᱟᱱᱮ ᱯᱟᱲᱦᱟᱜ ᱫᱤᱠ ᱫᱤᱭᱮ ᱟᱹᱰᱤᱴᱟᱜ ᱜᱮ ᱞᱟᱛᱟᱨ ᱥᱮᱫ ᱵᱚᱱ ᱟᱲᱜᱚᱱ ᱠᱟᱱᱟ, ᱢᱟᱱᱮ ᱮᱴᱟᱜ ᱥᱮᱱ ᱵᱚᱱ ᱮᱴᱟᱜ ᱰᱟᱦᱟᱨ ᱛᱮᱵᱚᱱ ᱛᱟᱲᱟᱢ ᱮᱫᱟ ᱾
ᱦᱩᱸ
ᱢᱟᱱᱮ ᱪᱮᱫ ᱞᱮᱠᱟ ᱦᱚᱜ-ᱭ ᱫᱚ ᱡᱟᱦᱟᱸ ᱱᱟᱭᱤᱴ ᱯᱨᱳᱜᱨᱟᱢ ᱦᱮᱸᱥᱮ, ᱱᱟᱭᱤᱴ ᱯᱨᱳᱜᱨᱟᱢ ᱵᱚᱱ ᱠᱚᱨᱟᱣ ᱫᱟ, ᱱᱟᱭᱤᱴ ᱯᱨᱳᱜᱨᱟᱢ ᱟᱹᱰᱤ ᱱᱟᱯᱟᱭ ᱡᱤᱱᱤᱥ ᱠᱟᱱᱟ ᱠᱚᱨᱟᱣ ᱫᱟᱵᱚᱱ ᱢᱮᱱᱠᱷᱟᱱ ᱚᱱᱟ ᱠᱚ ᱠᱤᱪᱷᱩ ᱜᱚᱞᱟᱱ ᱡᱟᱭᱜᱟ ᱨᱮᱵᱚᱱ ᱧᱮᱞ ᱫᱟ ᱟᱵᱚᱨᱮᱱ ᱢᱟᱹᱭ ᱵᱟᱹᱵᱩ ᱵᱤᱴᱤ ᱛᱟᱠᱚ ᱥᱮ ᱵᱟᱹᱵᱩ ᱛᱟᱠᱚ ᱟᱹᱰᱤ ᱜᱮ ᱢᱟᱱᱮ ᱪᱮᱫ ᱞᱮᱠᱟ ᱚᱱᱟ ᱯᱟᱹᱣᱟᱹ ᱦᱟᱺᱰᱤ ᱧᱩ ᱵᱟᱲᱟ ᱠᱟᱛᱮᱫ ᱟᱹᱰᱤ ᱛᱮᱫ ᱜᱮᱠᱚ ᱫᱚᱱ ᱵᱟᱲᱟᱭᱮᱫ ᱛᱟᱵᱚᱱᱟ ᱦᱮᱸ ᱥᱮ ᱵᱟᱝ ᱾
ᱦᱩᱸ
ᱦᱮᱸ ᱟᱫᱚ ᱦᱚᱜ-ᱱᱟ ᱠᱚ ᱢᱤᱫᱴᱮᱱ ᱥᱟᱱᱛᱟᱲ ᱥᱚᱢᱟᱡᱽ ᱨᱮᱱᱟᱜ ᱢᱤᱫᱴᱟᱝ ᱞᱟᱛᱟᱨ ᱥᱮᱱ ᱟᱬᱜᱚᱱᱟ ᱤᱭᱟᱹ ᱱᱚᱝᱠᱟ ᱵᱩᱡᱷᱟᱹᱜ ᱠᱟᱱᱟ ᱟᱵᱮᱱ ᱪᱮᱫ ᱞᱮᱠᱟ ᱵᱮᱱ ᱵᱩᱡᱷᱟᱹᱣ ᱫᱟ? ᱱᱚᱣᱟ ᱠᱚ ᱞᱟᱹᱭ ᱛᱮ,
ᱦᱚᱲ ᱥᱚᱢ ᱢᱟᱱᱮ ᱞᱟᱦᱟ ᱠᱷᱚᱡ ᱫᱚ ᱟᱹᱰᱤ ᱜᱤ ᱞᱟᱦᱟ ᱟᱠᱟᱱᱟ ᱟᱨ ᱪᱮᱫ ᱞᱤᱧ ᱢᱮᱱᱟᱜᱼᱟ ᱢᱟᱱᱮ ᱡᱮᱨᱚᱠᱚᱢ ᱞᱟᱦᱟᱛᱮ ᱚᱵᱚᱥᱛᱟ ᱛᱟᱦᱮᱸ ᱠᱟᱱᱟ ᱚᱞᱚᱜ ᱯᱟᱲᱦᱟᱜ ᱫᱤᱠ ᱫᱤᱭᱮ ᱟᱵᱚ ᱦᱚᱲ ᱥᱚᱢᱟᱡ ᱫᱚ ᱚᱱᱟ ᱠᱷᱚᱱ ᱫᱚ ᱟᱹᱰᱤ ᱜᱟᱱ ᱜᱮ ᱞᱟᱦᱟ ᱠᱟᱱᱟ ᱟᱨ ᱱᱮᱛᱟᱨ ᱫᱚ ᱢᱤᱫ ᱥᱮᱫ ᱟᱞᱮ ᱥᱮᱫ ᱯᱟᱥᱴᱟ ᱫᱚ ᱪᱮᱫ ᱞᱮᱠᱟ ᱢᱟᱱᱮ ᱟᱹᱰᱤᱜᱮ ᱠᱚᱢᱯᱤᱴᱤᱥᱚᱱ ᱦᱩᱭ ᱟᱠᱟᱱᱟ ᱚᱞᱪᱤᱠᱤ ᱨᱮ ᱾
ᱦᱮᱸ᱾
ᱪᱤᱠᱟᱹᱭ ᱫᱚ ᱠᱟᱨᱚᱱ ᱱᱤᱛᱚᱜ ᱚᱠᱚᱭ ᱢᱟᱥᱴᱟᱨ ᱰᱤᱜᱽᱨᱤ ᱠᱚᱨᱟᱣ ᱫᱟᱭ ᱢᱟᱱᱮ ᱴᱤᱪᱟᱨ ᱵᱮᱱᱟᱣ ᱞᱟᱹᱜᱤᱫ᱾
ᱦᱳᱭ᱾
ᱠᱤᱪᱷ ᱨᱮᱭᱟᱜ ᱡᱟᱛᱮ ᱠᱟᱹᱢᱤ ᱠᱚ ᱡᱟᱛᱮ ᱠᱚ ᱧᱟᱢ᱾ ᱚᱱᱟ ᱚᱱᱟ ᱞᱟᱹᱜᱤᱫ ᱚᱞ ᱢᱟᱥᱴᱟᱨ ᱰᱤᱸᱜᱽᱨᱤ ᱠᱚᱠᱚ ᱠᱚᱨᱟᱣ ᱠᱟᱜ ᱠᱟᱱᱟ ᱯᱷᱤᱨ ᱟᱨᱚ ᱡᱟᱦᱟᱸ ᱡᱟ ᱞᱟᱹᱠᱛᱤᱭᱟᱱ ᱠᱟᱱᱟ᱾ ᱢᱟᱱᱮ ᱴᱤᱪᱟᱨ ᱵᱮᱱᱟᱣ ᱞᱟᱹᱜᱤᱫ᱾
ᱦᱮᱸ᱾
ᱢᱟᱪᱮᱫ ᱵᱮᱱᱟᱣ ᱞᱟᱹᱜᱤᱫ, ᱚᱱᱟ ᱠᱚᱠᱚ ᱠᱚᱨᱟᱣ ᱮᱫᱟ᱾ ᱦᱮᱸ ᱟᱨ ᱢᱤᱫᱴᱮᱱ ᱢᱤᱫᱴᱮᱱ ᱢᱚᱸᱡᱽ ᱜᱮ ᱢᱚᱸᱡᱽ ᱜᱮᱵᱮᱱ ᱞᱟᱹᱭ ᱠᱮᱫᱟ ᱡᱮ ᱚᱱᱟ ᱱᱟᱭᱤᱴ ᱯᱨᱳᱜᱨᱟᱢ ᱡᱟᱦᱟᱸ ᱦᱩᱭᱩᱜ ᱠᱟᱱᱟ᱾ ᱚᱱᱟ ᱯᱨᱳᱜᱨᱟᱢ ᱠᱚ ᱡᱩᱫᱤ ᱠᱟᱹᱴᱤᱡ ᱢᱟᱱᱮ ᱛᱷᱚᱲᱟ ᱦᱮ ᱯᱨᱳᱜᱨᱟᱢ ᱛᱚ ᱢᱤᱫ ᱢᱤᱫ ᱫᱷᱟᱣ ᱛᱚ ᱵᱟ ᱵᱟᱵᱚᱱ ᱵᱚᱱᱫᱚ ᱦᱚᱪᱚ ᱫᱟᱲᱮᱭᱟᱜᱼᱟ᱾
ᱵᱟᱝ, ᱵᱟᱝ᱾
ᱟᱪᱠᱟ ᱠᱚ, ᱟᱪᱠᱟ ᱵᱚᱱᱫᱚ ᱦᱩᱭᱩᱜᱼᱟ ᱛᱚ, ᱩᱱᱠᱩ ᱦᱚᱸᱠᱚ ᱨᱟᱹᱜᱤᱜᱼᱟ ᱥᱮ ᱩᱱᱠᱩ ᱦᱚᱸᱠᱚ ᱡᱟᱦᱟᱱᱟᱜ ᱠᱚ ᱢᱮᱱᱟ᱾ ᱛᱚ ᱟᱹᱞᱤᱧ ᱫᱚᱞᱤᱧ ᱢᱮᱱᱟ ᱡᱮ ᱚᱱᱟ ᱱᱚᱜᱼᱚᱭ ᱡᱮ ᱯᱨᱳᱜᱨᱟᱢ ᱦᱩᱭᱩᱜ ᱠᱟᱱᱟ᱾ ᱚᱱᱟ ᱯᱨᱳᱜᱨᱟᱢ ᱨᱮᱜᱮ ᱡᱩᱫᱤ ᱠᱟᱹᱴᱤᱡ ᱟᱫᱷᱟ ᱜᱷᱚᱱᱴᱟ ᱜᱷᱟᱴᱟ ᱦᱳᱠ ᱥᱮ ᱢᱤᱫ ᱜᱷᱚᱱᱴᱟ ᱢᱟᱱᱮ ᱡᱩᱫᱤ ᱡᱟᱦᱟᱱᱟᱜ ᱡᱩᱫᱤ ᱠᱚ ᱞᱟᱹᱭᱟ ᱢᱟᱱᱮ ᱱᱤᱭᱟᱹ ᱚᱞᱚᱜ ᱯᱟᱲᱦᱟᱜ ᱱᱤᱭᱮ ᱥᱮ ᱟᱵᱚᱣᱟ ᱟᱨᱤ ᱪᱟᱞᱤ ᱱᱤᱭᱟᱹ ᱡᱩᱫᱤ ᱠᱤᱪᱷᱩ ᱮᱴᱩ ᱢᱟᱱᱮ ᱡᱩᱫᱤ ᱠᱚ ᱯᱚᱨᱤᱪᱟᱞᱚᱱᱟᱭᱟ ᱥᱮ ᱡᱟᱦᱱᱟᱜ ᱞᱮᱠᱪᱟᱨ ᱡᱩᱫᱤ ᱠᱚ ᱮᱢᱟ᱾ ᱢᱟᱱᱮ ᱚᱱᱟ ᱮᱦᱚᱵ ᱨᱟᱦᱟ, ᱯᱨᱳᱜᱨᱟᱢ ᱮᱦᱚᱵ ᱨᱟᱦᱟ ᱛᱟᱦᱚᱞᱮ ᱠᱷᱟᱱ ᱪᱮᱫ ᱢᱟᱱᱮ ᱟᱵᱚ ᱚᱱᱟ ᱠᱚ ᱛᱮᱜᱮ ᱚᱱᱟ ᱛᱮᱦᱚᱸ ᱡᱟᱦᱟᱸ ᱛᱤᱱᱟᱹᱜ ᱚᱸᱰᱮ ᱪᱟᱞᱟᱣ ᱠᱚᱜᱼᱟ, ᱠᱚᱥᱮ ᱯᱨᱳᱜᱨᱟᱢ ᱨᱮ ᱛᱚ ᱛᱟᱦᱚᱞᱮ ᱪᱮᱫ ᱦᱩᱭᱩᱜᱼᱟ᱾ ᱚᱱᱟ ᱯᱨᱳᱜᱨᱟᱢ ᱨᱮ ᱩᱱᱠᱩ ᱫᱚᱠᱚ ᱤᱭᱟᱹ ᱫᱟᱲᱤᱭᱟᱜ-ᱟ᱾ ᱢᱟᱱᱮ ᱢᱟᱱᱮ ᱯᱨᱳᱜᱨᱟᱢ ᱮᱵᱟᱨᱮ ᱪᱟᱞᱟᱜ ᱠᱟᱱᱟ ᱠᱚ ᱚᱲᱟᱜ ᱠᱚᱨᱮ ᱮᱢᱟ ᱠᱚ ᱡᱟᱦᱟᱸ ᱛᱤᱱᱟᱹᱜ ᱠᱚ ᱪᱟᱞᱟᱜ ᱠᱟᱱᱟ᱾ ᱩᱱᱠᱩ ᱫᱚ ᱚᱲᱟᱜ ᱠᱚᱨᱮ ᱠᱚ ᱵᱩᱡᱷᱟᱹᱣ ᱮᱫ ᱠᱚ ᱜᱮᱭᱟ ᱥᱮ ᱡᱮ ᱵᱟᱹᱵᱩ ᱯᱟᱲᱦᱟᱣ ᱚᱞᱚᱜ ᱚᱞᱚᱜ ᱯᱟᱲᱦᱟᱜ ᱫᱚ ᱡᱩᱨᱤ ᱠᱟᱱᱟ᱾ ᱚᱞᱚᱜ ᱯᱟᱲᱦᱟᱜ ᱡᱩᱫᱤ ᱵᱟᱝ ᱛᱟᱦᱮᱱ ᱠᱷᱟᱱᱡ ᱫᱚ ᱮ ᱦᱤᱡᱩᱜ ᱠᱟᱱ ᱫᱤᱱ ᱨᱮᱫᱚ ᱪᱤᱠᱟ ᱛᱮᱯᱮ ᱠᱟᱹᱢᱤ ᱢᱟᱱᱮ ᱵᱷᱟᱹᱜᱤ ᱠᱟᱹᱢᱤ ᱯᱮ ᱧᱟᱢᱟ ᱥᱮ ᱡᱟᱦᱟᱱᱟᱜ ᱜᱮ ᱠᱟᱨᱚᱱ ᱱᱤᱛ ᱯᱚᱨᱤᱥᱛᱷᱤᱛᱤ ᱡᱮᱨᱚᱠᱚᱢ ᱦᱤᱡ ᱠᱟᱱᱟ, ᱡᱮᱨᱚᱠᱚᱢ ᱧᱮᱞᱚᱜ ᱠᱟᱱᱟ, ᱡᱮᱨᱚᱠᱚᱢ ᱟᱸᱡᱚᱢᱚᱜ ᱠᱟᱱᱟ, ᱢᱟᱱᱮ ᱚᱞᱚᱜ ᱯᱟᱲᱦᱟᱜ ᱫᱚ ᱟᱹᱰᱤᱜᱤ ᱡᱚᱴᱤᱞ ᱜᱮᱭᱟ᱾
ᱦᱮᱸ᱾
ᱦᱮᱸ ᱟᱫᱚ ᱚᱱᱟ ᱛᱮᱜᱮ ᱚᱱᱟ ᱛᱮ, ᱚᱱᱟ ᱛᱮᱜᱮ ᱡᱟᱦᱟᱸ ᱛᱤᱱᱟᱹᱜ ᱟᱹᱞᱤᱧ ᱧᱮᱞ ᱠᱟᱛᱮᱜ ᱞᱤᱧ ᱵᱩᱡᱷᱟᱹᱣ ᱮᱫᱟ, ᱡᱮ ᱠᱟᱹᱴᱤᱡ ᱚᱸᱰᱮ ᱱᱟᱭᱤᱴ ᱯᱨᱳᱜᱨᱟᱢ ᱠᱚᱨᱮ ᱡᱩᱫᱤ ᱠᱚ ᱞᱟᱹᱭ ᱟᱠᱚᱣᱼᱟ᱾ ᱠᱷᱟᱹᱞᱤ ᱟᱵᱚ ᱟᱹᱨᱤ-ᱪᱟᱹᱞᱤ ᱱᱤᱭᱮ ᱛᱷᱚᱲᱟ ᱠᱟᱹᱴᱤᱡ ᱠᱚ ᱡᱩᱫᱤ ᱠᱚ ᱞᱟᱹᱭ ᱟᱠᱚᱣᱼᱟ᱾ ᱥᱮ ᱟᱵᱚᱣᱟᱜ ᱱᱚᱜᱼᱚᱭ ᱡᱮᱢᱚᱱ ᱥᱤᱫᱩ, ᱠᱟᱹᱱᱦᱩ ᱦᱟᱸᱜ ᱛᱮᱦᱮᱧ ᱦᱩᱭᱱᱟ ᱛᱤᱱᱟᱹᱜ ᱦᱟᱸᱜ ᱟᱴᱷᱟᱥ ᱛᱟᱹᱨᱤᱠᱷ᱾ ᱦᱮᱸ ᱛᱚ ᱟᱨ ᱜᱟᱯᱟ ᱵᱟᱫᱽ ᱢᱮᱭᱟᱝ ᱜᱮ ᱦᱟᱸᱜ ᱦᱤᱡᱩᱜ ᱠᱟᱱᱟᱜ ᱛᱤᱨᱤᱥᱟ ᱦᱩᱞ ᱢᱟᱦᱟ᱾ ᱛᱚ ᱚᱱᱟ ᱫᱤᱱ ᱡᱮᱢᱚᱱ ᱟᱵᱚ ᱵᱚᱱ᱾ ᱡᱟᱦᱟᱸ ᱵᱚᱱ ᱢᱟᱱᱟᱣ ᱣᱟ ᱚᱱᱟ ᱠᱚ ᱨᱮᱦᱚᱸ ᱡᱩᱫᱤ ᱥᱚᱨᱦᱟᱭ ᱱᱤᱭ ᱠᱟᱹᱴᱤᱡ ᱡᱩᱫᱤ ᱠᱚ ᱞᱟᱹᱭ ᱟᱠᱚᱣᱼᱟ ᱵᱟᱝ ᱚᱱᱟ ᱱᱟᱭᱤᱴ ᱯᱨᱳᱜᱨᱟᱢ ᱠᱚᱨᱮ ᱛᱟᱦᱚᱞᱮ ᱟᱹᱰᱤ ᱜᱮ ᱵᱷᱟᱹᱜᱤᱜᱼᱟ᱾ ᱛᱟᱦᱚᱞᱮ ᱩᱱᱠᱩᱣᱟᱜ ᱢᱟᱱᱮ ᱪᱮᱫ ᱦᱩᱭᱩᱜᱼᱟ? ᱚᱱᱟ ᱡᱟᱦᱟᱸ ᱟᱵᱚ ᱵᱚᱱ ᱱᱤᱛᱚᱜ ᱵᱩᱱ ᱚᱱᱟ ᱤᱛᱟᱹ ᱵᱩᱱ ᱮᱨ ᱦᱚᱴᱚ ᱠᱟᱜᱼᱟ᱾ ᱚᱱᱟ ᱜᱮ ᱛᱚ ᱦᱤᱡᱩᱜ ᱠᱟᱱ ᱫᱤᱱ ᱨᱮ ᱫᱟᱨᱤᱜᱼᱟ ᱥᱮ᱾
ᱦᱮᱸ ᱾
ᱮᱯᱚᱨᱮ ᱱᱩᱠᱩ ᱡᱮ ᱠᱟᱹᱴᱤᱡ ᱠᱟᱹᱴᱤᱡ ᱠᱚᱢ, ᱟᱨ ᱱᱮᱛᱟᱨ ᱧᱮᱞ ᱠᱚᱣᱟᱵᱮᱱᱼᱼ ᱵᱷᱤᱰᱭᱳ ᱠᱚ ᱦᱚᱸ ᱟᱲᱟᱜ ᱮᱫᱟ ᱠᱚ ᱧᱮᱞ ᱠᱚᱣᱟᱵᱮᱱ ᱡᱮ ᱫᱚᱢᱮ ᱠᱚᱢ ᱵᱚᱭᱮᱥ ᱠᱚᱜᱮᱼᱼ ᱢᱟᱱᱮ ᱵᱤᱥᱤ ᱠᱚ ᱫᱟᱲ ᱵᱟᱲᱟᱭ ᱠᱟᱱᱟ ᱾ ᱟᱹᱰᱤ ᱠᱚᱢ ᱠᱚᱢ ᱵᱚᱭᱮᱥ ᱜᱤᱫᱽᱨᱟᱹ ᱜᱮ ᱾ ᱢᱟᱱᱮ ᱦᱟᱨᱟ ᱡᱩᱣᱟᱹᱱ ᱜᱤᱫᱽᱨᱟᱹ ᱜᱮ, ᱤᱵᱟᱨᱮ ᱩᱱᱠᱩ ᱡᱚᱫᱤ ᱵᱷᱟᱹᱜᱤᱼᱼ ᱤᱛᱟᱹ ᱡᱩᱫᱤ ᱪᱟᱞᱟᱜᱼᱟ, ᱵᱷᱟᱹᱜᱤ ᱤᱛᱟᱹ ᱡᱩᱫᱤ ᱮᱨ ᱠᱟᱜᱼᱟ ᱛᱚ ᱦᱤᱡᱩᱜ ᱠᱟᱱ ᱫᱤᱱ ᱨᱮᱦᱚᱸ ᱩᱱᱠᱩ ᱦᱮᱸ ᱢᱤᱫᱴᱮᱱ, ᱢᱟᱱᱮ ᱵᱷᱟᱜᱤ ᱦᱤᱡᱩᱜ ᱠᱟᱱ ᱫᱤᱱ ᱨᱮ ᱧᱮᱞᱚᱜᱼᱟ ᱾
ᱦᱮᱸ ᱟᱫᱚ ᱟᱹᱞᱤᱧᱼᱼ ᱦᱮᱸ ᱟᱹᱞᱤᱧᱟᱜ ᱢᱮᱱ ᱩᱫᱽᱫᱮᱥᱥᱚ ᱥᱮ ᱢᱮᱱ ᱵᱚᱠᱛᱚᱵᱽᱵᱚ ᱡᱟᱦᱟᱸ ᱞᱤᱧ ᱧᱮᱞ ᱮᱫᱟ ᱟᱵᱤᱱ ᱡᱩᱫᱤ ᱱᱟᱭᱤᱴ ᱯᱨᱳᱜᱨᱟᱢ ᱨᱮ ᱪᱟᱞᱟᱣ ᱠᱟᱛᱮᱫ ᱡᱩᱫᱤ ᱮᱴ ᱯᱷᱟᱥᱴ ᱡᱟᱦᱟᱸ ᱫᱚ ᱢᱟᱱᱮ ᱟᱵᱚᱣᱟᱜ ᱥᱟᱱᱛᱟᱲ ᱥᱚᱢᱟᱡᱽ ᱞᱟᱛᱼᱼ ᱞᱟᱛᱟᱨ ᱥᱮᱱ ᱟᱬᱜᱚᱱ ᱠᱟᱱ ᱥᱮ ᱟᱵᱚ ᱵᱟᱝᱵᱚᱱ ᱰᱮᱵᱷᱞᱚᱯ ᱫᱟᱲᱮᱭᱟᱜ ᱠᱟᱱ, ᱚᱱᱟ ᱨᱮᱱᱟᱜ ᱢᱩᱞ ᱠᱟᱨᱚᱱ ᱦᱩᱭᱩᱜ ᱠᱟᱱᱟ ᱢᱤᱫᱴᱟᱝ ᱯᱟᱹᱣᱨᱟᱹ, ᱦᱟᱺᱰᱤ ᱦᱮᱸ ᱥᱮ ᱾ ᱟᱵᱚ ᱡᱩᱫᱤ ᱢᱩᱴ ᱢᱩᱞ ᱠᱟᱛᱷᱟ ᱚᱱᱟ ᱡᱟᱦᱟᱸ ᱟᱵᱚᱣᱟᱜ ᱚᱱᱟ ᱱᱟᱭᱤᱴ ᱯᱨᱳᱜᱨᱟᱢᱼᱼ ᱯᱨᱳᱜᱨᱟᱢ ᱴᱟᱺᱰᱤ ᱨᱮ ᱡᱩᱫᱤ ᱟᱵᱚ ᱯᱷᱟᱥᱴ ᱡᱩᱫᱤ ᱦᱟᱺᱰᱤ ᱟᱨ ᱯᱟᱹᱣᱨᱟᱹ ᱡᱩᱫᱤ ᱵᱚᱱ ᱵᱚᱱᱫᱚ ᱫᱟᱲᱮᱭᱟᱜᱼᱟ
ᱦᱩᱸ ᱾
ᱧᱩᱛ ᱛᱟᱦᱚᱞᱮ ᱠᱷᱟᱱ ᱟᱹᱰᱤ ᱵᱚᱱ ᱱᱟᱯᱟᱭ ᱱᱟᱯᱟᱭᱚᱜᱼᱟ ᱠᱟᱨᱚᱱ ᱟᱵᱮᱱ ᱧᱮᱞ ᱵᱮᱱ ᱢᱤᱫᱴᱮᱱ ᱢᱟᱛᱼᱼ ᱢᱟᱛᱟᱞ ᱟᱵᱮᱱ ᱡᱟᱦᱟᱸ ᱛᱤᱱᱟᱹᱜ ᱵᱩᱡᱷᱟᱹᱣ ᱵᱮᱱ ᱩᱱᱤ ᱫᱚ ᱜᱮᱭᱟᱱ ᱫᱚ ᱵᱟᱝ ᱞᱟᱜᱟᱣ ᱟᱭᱟ ᱦᱮᱸ ᱥᱮ ᱾ ᱟᱨ ᱟᱵᱮᱱ ᱡᱩᱫᱤ ᱢᱤᱫᱴᱟᱝ ᱦᱚᱭ ᱛᱚ ᱟᱹᱞᱤᱧ ᱞᱤᱧ ᱢᱚᱱᱮ ᱠᱮᱫᱟ ᱥᱴᱮᱡ ᱨᱮᱵᱮᱱ ᱵᱷᱟᱥᱚᱱ ᱠᱮᱫᱟ ᱡᱮ ᱵᱟᱹᱵᱩ ᱛᱟᱠᱚ, ᱢᱟᱹᱭ ᱛᱟᱠᱚ ᱧᱮᱞ ᱯᱮ ᱟᱵᱚ ᱦᱟᱯᱟᱢ ᱫᱤᱱ ᱞᱟᱹᱜᱤᱫ ᱥᱮ ᱦᱟᱯᱲᱟᱢ ᱫᱤᱱ ᱞᱟᱜᱤᱫ ᱟᱯᱮ ᱜᱮ ᱵᱷᱚᱵᱤᱥᱥᱚᱛ ᱥᱮ ᱟᱯᱮᱜᱮ ᱟᱞᱮᱨᱮᱱ ᱜᱚᱨᱵᱚ ᱟᱯᱮ ᱫᱚ ᱱᱚᱝᱠᱟᱭ ᱯᱮ ᱯᱟᱲᱦᱟᱣ ᱯᱮ ᱱᱚᱝᱠᱟᱭ ᱯᱮ, ᱠᱤᱱᱛᱩ ᱟᱵᱮᱱ ᱵᱤᱨᱳᱫᱷᱤ ᱨᱮ ᱢᱤᱫᱴᱟᱝ ᱢᱟᱛᱟᱞ ᱥᱮ ᱢᱤᱫᱴᱟᱝ ᱤᱭᱟᱹ ᱠᱚᱢᱮᱱᱴ ᱫᱟᱭ ᱡᱮ ᱦᱮᱸ ᱟᱞᱮ ᱯᱮ ᱵᱩᱡᱷᱟᱹᱣ ᱞᱮᱭᱟ ᱟᱯᱮ ᱫᱚ ᱪᱮᱫ ᱯᱮ ᱪᱤᱠᱟᱹ ᱠᱟᱫᱟ, ᱱᱚᱝᱠᱟ ᱢᱤᱫᱴᱮᱱ ᱠᱚᱢᱮᱱᱴ ᱠᱮᱫᱟ ᱦᱮᱸᱥᱮ ᱾
ᱦᱩᱸ ᱦᱩᱸ ᱾
ᱠᱤᱪᱷᱩ ᱜᱟᱱ ᱢᱟᱛᱟᱞ ᱡᱩᱫᱤ ᱠᱚ ᱛᱟᱦᱮᱱᱟ ᱛᱟᱦᱚᱞᱮ ᱩᱱᱠᱩ ᱥᱟᱯᱚᱴᱟᱨ ᱦᱟᱹᱱᱠᱩ ᱥᱮᱫ ᱜᱮ ᱠᱚ ᱛᱟᱦᱮᱱᱟ ᱾ ᱢᱮᱱᱠᱚ ᱦᱮᱸ ᱟᱡ ᱪᱮᱫ ᱮ ᱪᱤᱠᱟᱹᱣ ᱠᱟᱫᱟ ᱟᱡ ᱟᱵᱚ ᱜᱮᱭᱟᱱ ᱮᱢᱟᱵᱚᱱ ᱠᱟᱱᱟ ᱱᱚᱜᱼᱚ ᱱᱚᱝᱠᱟ ᱢᱤᱫ ᱢᱤᱫᱴᱮᱱ ᱵᱮᱯᱟᱨ ᱥᱮᱯᱟᱨ ᱟᱞᱤᱧᱟᱜ ᱪᱤᱱᱛᱟᱹ ᱵᱷᱟᱵᱱᱟ ᱨᱮ, ᱦᱮᱸ ᱟᱵᱮᱱ ᱧᱮᱞ ᱵᱮᱱ ᱟᱵᱮᱱ ᱡᱩᱫᱤ ᱚᱸᱰᱮ ᱡᱩᱫᱤ ᱡᱩᱫᱤ ᱮᱠᱥᱚ ᱡᱚᱱ ᱡᱟᱭᱜᱟ ᱨᱮ ᱡᱩᱫᱤ ᱯᱟᱸᱪ ᱡᱚᱱ ᱢᱟᱛᱟᱨ ᱠᱚ ᱛᱟᱦᱮᱱᱟ ᱛᱟᱦᱚᱞᱮ ᱠᱷᱟᱱ ᱫᱚ ᱟᱵᱚᱣᱟᱜ ᱥᱟᱱᱛᱟᱲ ᱥᱚᱢᱟᱡᱽ ᱫᱚ ᱟᱹᱰᱤ ᱰᱮᱵᱷᱞᱚᱯ ᱥᱮᱱ ᱜᱮ ᱪᱟᱞᱟᱣ ᱪᱮᱛᱟᱱ ᱥᱮᱱ ᱜᱮ, ᱟᱨ ᱡᱩᱫᱤ ᱮᱠᱥᱚ ᱡᱚᱱ ᱨᱮ ᱡᱩᱫᱤ ᱥᱳᱛᱛᱳᱨ ᱡᱚᱱ ᱢᱟᱛᱟᱞ ᱠᱚ ᱛᱟᱦᱮᱱᱟ ᱠᱤᱱᱛᱩ ᱟᱵᱚᱣᱟᱜ ᱯᱚᱫ ᱫᱚ ᱢᱟᱱᱮ ᱟᱵᱮᱱ ᱡᱟᱦᱟᱸ ᱛᱤᱱᱟᱹᱜ ᱵᱷᱟᱞᱤ ᱵᱷᱟᱞᱤ ᱠᱟᱛᱷᱟ ᱢᱮᱱ ᱵᱮᱱᱼᱼ ᱥᱮ ᱵᱷᱟᱞᱤ ᱵᱷᱟᱞᱤ ᱵᱩᱡᱷᱟᱹᱣ ᱠᱚᱵᱮᱱ ᱥᱮ ᱠᱤᱱᱛᱩ ᱠᱟᱡᱽ ᱨᱮᱫᱚ ᱵᱟᱭ ᱟᱹᱜᱩᱭᱟ, ᱟᱞᱤᱧᱟᱜ ᱪᱤᱱᱛᱟᱹ ᱵᱷᱟᱵᱱᱟ ᱟᱫᱚ ᱟᱵᱮᱱᱟᱜ ᱪᱮᱫ ᱞᱮᱠᱟ ᱱᱤᱭᱟᱹᱨᱮ ᱪᱤᱱᱛᱟᱹ ᱵᱷᱟᱵᱱᱟ ᱟᱵᱱᱟᱜ?
ᱛᱚ ᱦᱮᱸ ᱚᱱᱟᱼᱼ ᱚᱱᱮ ᱡᱟᱦᱟᱸ ᱞᱤᱧ ᱢᱮᱱ ᱠᱮᱫ ᱯᱨᱳᱜᱨᱟᱢ ᱠᱚᱨᱮ ᱚᱱᱟ ᱠᱚᱨᱮ ᱫᱚ ᱮᱠᱫᱚᱢ ᱜᱮ ᱡᱚᱨᱩᱨᱤ ᱠᱟᱱᱟ, ᱚᱱᱟ ᱢᱟᱱᱮᱼᱼ ᱢᱤᱫᱴᱮᱱ ᱞᱟᱠᱪᱟᱨ ᱫᱩᱣᱟᱨᱟ ᱥᱮ ᱡᱟᱦᱟ ᱱᱟᱜ ᱢᱤᱫᱴᱮᱱ ᱤᱭᱟᱹ ᱫᱩᱣᱟᱨᱟ ᱢᱟᱱᱮ ᱚᱞᱚᱜ ᱯᱟᱲᱦᱟᱜ ᱛᱤᱱᱟᱹᱜ ᱡᱚᱨᱩᱨᱤ ᱜᱮᱭᱟ ᱾ ᱯᱷᱤᱨᱮ ᱚᱱᱟ ᱠᱚ ᱵᱟᱠᱤ ᱟᱨᱚ ᱡᱟᱦᱟᱸᱼᱼ ᱚᱱᱟ ᱟᱵᱚᱣᱟᱜ ᱟᱹᱨᱤᱪᱟᱹᱞᱤ ᱢᱮᱱᱟᱜᱼᱟ ᱚᱱᱟ ᱠᱚ ᱱᱤᱭᱮ ᱢᱟᱱᱮ ᱟᱞᱳᱪᱚᱱᱟ ᱡᱚᱨᱩᱨᱤ ᱠᱟᱱᱟ ᱾ ᱮᱵᱟᱨᱮ ᱱᱤᱛᱚᱜ ᱡᱟᱦᱟᱸᱭ ᱠᱚ ᱱᱚᱜ-ᱚᱭ ᱠᱚ ᱧᱩᱭᱮᱫ ᱛᱟᱵᱚᱱᱟ ᱥᱮ ᱦᱟᱯᱲᱟᱢ ᱠᱚᱼᱼ ᱫᱚᱠᱟᱱ ᱠᱚᱨᱮ ᱤᱭᱟᱹ ᱠᱚᱨᱮ ᱠᱚ ᱧᱩᱨᱩ ᱠᱚᱜ ᱠᱟᱱᱟ ᱠᱚ ᱜᱩᱲᱫᱟᱹᱢ ᱠᱚᱜ ᱠᱟᱱᱟ ᱠᱚ ᱧᱩ ᱠᱟᱛᱮ ᱾
ᱦᱮᱸ ᱟᱫᱚ ᱞᱤᱧ ᱢᱮᱱᱫᱟ ᱚᱠᱛᱚ ᱠᱚᱦᱚᱸ ᱛᱚ ᱟᱹᱰᱤ ᱟᱭᱢᱟᱼᱼ ᱠᱚᱢ ᱜᱮᱭᱟ, ᱟᱫᱚ ᱛᱟᱦᱚᱞᱮ ᱛᱮᱦᱮᱧ ᱫᱚ ᱱᱚᱰᱮ ᱜᱮᱞᱤᱧ ᱠᱮᱪᱮᱫ ᱠᱟᱜ ᱠᱟᱱᱟ ᱾
ᱦᱮᱸ ᱟᱨᱚ ᱦᱟᱸᱜ ᱯᱚ ᱨᱚᱯᱚᱲ ᱦᱩᱭᱩᱜᱼᱟ ᱾